ᱦᱮᱞᱳ ᱦᱩᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ᱾ ᱫᱤᱭᱮ ᱯᱚᱨ, ᱪᱮᱫ ᱠᱚ ᱵᱚᱱ ᱪᱮᱠᱟᱹ ᱵᱟᱲᱟᱭᱮᱫᱟ?
ᱦᱳᱭ ᱟᱲᱟᱜ ᱠᱚᱨᱮ ᱜᱮ᱾
ᱚᱲᱟᱜ ᱠᱚᱨᱮ ᱜᱮ, ᱫᱤᱭᱮ ᱯᱚᱨ ᱪᱟᱥᱵᱟᱥ ᱠᱟᱹᱢᱤ ᱦᱚᱸ ᱪᱮᱫ ᱞᱮᱠᱟ ᱦᱩᱭᱩᱜ ᱠᱟᱱᱟ? ᱪᱟᱥ ᱠᱟᱹᱢᱤ ᱠᱚ ᱛᱤᱱ ᱥᱟᱺᱜᱤᱧ ᱠᱮᱫᱮᱜ-ᱟ ᱵᱮᱱ? ᱪᱟᱥ ᱠᱟᱹᱢᱤ ᱠᱚ ᱵᱮᱱ ᱛᱤᱱ ᱥᱟᱺᱜᱤᱧ ᱠᱮᱫᱟ?
ᱪᱟᱥ ᱵᱟᱲᱟ ᱫᱚ ᱟᱫᱚ ᱵᱮᱥ ᱵᱟᱲᱟ ᱜᱮ ᱦᱩᱭᱩᱜ ᱠᱟᱱᱟ ᱾ ᱟᱫᱚ ᱦᱩᱲᱩ ᱨᱚᱦᱚᱭ ᱠᱟᱹᱢᱤ ᱢᱟ ᱟᱞᱮ ᱫᱚ ᱥᱟᱹᱛ ᱞᱮᱠᱟ ᱜᱮᱞᱮ ᱥᱟᱹᱛ ᱠᱟᱫᱟ᱾
ᱚ ᱛᱚᱵᱮ ᱟᱯᱮ ᱫᱚ ᱠᱟᱹᱴᱤᱡ ᱞᱟᱦᱟᱨᱮ ᱫᱟᱜ ᱡᱟᱹᱲᱤ ᱦᱩᱭ ᱠᱟᱱᱟ ᱛᱟᱯᱮᱭᱟ ᱵᱟᱝ ᱟ?
ᱫᱚ ᱫᱟᱜ ᱡᱟᱹᱲᱤ ᱵᱟᱝ ᱦᱩᱭ
ᱚ ᱢᱟᱲᱟᱝ ᱨᱮᱜᱮ ᱫᱟᱜ ᱟᱠᱟᱜᱟᱭ ᱵᱟᱝ?
ᱦᱩᱸ ᱡᱚᱛᱚᱣᱟᱜ ᱜᱮ ᱵᱟᱜᱟᱣ ᱨᱮᱜᱮ ᱢᱮᱱᱟᱜ ᱠᱟᱜ ᱛᱟᱞᱤᱧᱟ ᱾
ᱦᱮᱸ᱾
ᱚᱱᱠᱟᱫᱚ ᱟᱹᱵᱤᱱ ᱜᱮ ᱛᱤᱱᱟᱹᱜ ᱫᱷᱟᱹᱵᱤᱡ ᱠᱮᱫᱟ ᱵᱤᱱ ᱪᱟᱥᱵᱟᱥ ᱠᱮᱫᱚ?
ᱪᱟᱥᱵᱟᱥ ᱠᱚᱫᱚ ᱮᱠᱷᱚᱱ ᱫᱚ ᱟᱹᱞᱤᱧᱟᱜ ᱫᱚ ᱫᱮᱨᱤ ᱧᱚᱜᱚᱜ ᱜᱮᱭᱟ᱾ ᱪᱮᱫᱟᱜ ᱥᱮ ᱫᱟᱜ ᱡᱟᱹᱲᱤ ᱟᱹᱰᱤ ᱛᱟᱭᱚᱢ ᱠᱟᱜ ᱞᱮᱭᱟ ᱟᱞᱮ ᱫᱚ ᱱᱚᱛᱮ ᱫᱚ᱾
ᱦᱩ ᱸ᱾
ᱟᱨ ᱱᱮᱜ-ᱮ ᱵᱟᱹᱭᱦᱟᱹᱲ ᱠᱚᱨᱮ ᱫᱟᱜ ᱟᱠᱟᱱᱟ ᱱᱮᱜ-ᱮ ᱵᱟᱹᱭᱦᱟᱹᱲ ᱠᱚᱨᱮ ᱜᱮ ᱪᱟᱥ ᱞᱮ ᱫᱷᱩᱨᱟᱹᱣ ᱟᱠᱟᱱᱟ᱾
ᱚ ᱛᱟᱨᱯᱚᱨᱮ ᱞᱚᱥᱚᱫ ᱠᱚ ᱦᱩᱭ ᱟᱠᱟᱱᱟ ᱥᱮ ᱨᱚᱦᱚᱭ ᱠᱚᱯᱮ ᱮᱛᱚᱦᱚᱵ ᱠᱟᱜ-ᱟ?
ᱨᱚᱦᱚᱭ ᱨᱚᱦᱚᱭ ᱠᱟᱫᱚᱞᱮ ᱮᱦᱚᱵ ᱠᱟᱫᱟ ᱾ ᱱᱮᱜ-ᱮ ᱦᱟᱞᱮ ᱦᱟᱞᱮ ᱨᱚᱦᱚᱭ ᱞᱮ ᱫᱷᱩᱨᱟᱹᱣ ᱟᱠᱟᱱᱟ᱾
ᱚ ᱾
ᱯᱩᱱ ᱢᱚᱬᱮ ᱫᱤᱱ ᱦᱩᱭᱩᱜ ᱠᱟᱱᱟ᱾
ᱟᱨ ᱯᱟᱸᱪ ᱫᱤᱱ ᱾
ᱫᱤᱭᱮ ᱯᱚᱨ
ᱦᱮᱸ?
ᱞᱟᱹᱭ ᱮᱫᱟᱞᱤᱧ ᱟᱯᱮ ᱥᱮᱫ ᱫᱚ ᱪᱮᱫ ᱞᱮᱠᱟ ᱞᱟᱹᱭ ᱮᱫᱟᱞᱤᱧ ᱪᱮᱫ ᱞᱮᱠᱟ ᱪᱟᱥᱵᱟᱥ ᱠᱚ ᱦᱩᱭᱩᱜ ᱜᱮᱭᱟ ᱟᱯᱮ ᱥᱮᱫ ᱫᱚ?
ᱦᱮᱸ ᱢᱟᱱᱮ ᱵᱟᱨᱯᱮ ᱥᱤᱡᱤᱱ ᱫᱚ ᱵᱟᱝ ᱦᱩᱭᱩᱜ-ᱟ᱾ ᱢᱤᱫ ᱥᱤᱡᱤᱱ ᱜᱮᱞᱮ ᱪᱟᱥᱟ ᱥᱮᱨᱢᱟ ᱨᱮᱱᱟᱜ ᱡᱟᱜ ᱵᱷᱚᱨᱥᱟ ᱜᱮ ᱢᱤᱫ ᱥᱤᱡᱤᱱ ᱜᱮ ᱦᱩᱭᱩᱜ-ᱟ ᱪᱟᱥ ᱫᱚ ᱾
ᱟᱫᱚ ᱢᱮᱱᱫᱟᱹᱧ ᱟᱵᱮᱱ ᱫᱚ ᱥᱚᱵᱽᱡᱤ ᱴᱚᱵᱡᱤ ᱵᱮᱱ ᱪᱟᱥᱟ ᱥᱮ ᱵᱟᱝ?
ᱦᱮᱸᱛᱚ ᱟᱫᱚ ᱮᱢᱱᱤᱛᱮ ᱜᱷᱟᱜᱸᱽᱨᱟ ᱵᱷᱩᱨᱵᱷᱩᱴᱤ ᱚᱱᱟ ᱠᱚᱫᱚ ᱠᱚ ᱞᱟᱜᱟᱣ ᱜᱮ ᱛᱟᱦᱮᱱᱟ ᱥᱮ᱾
ᱵᱮᱸᱜᱟᱲ ᱠᱚᱸᱰᱷᱟ ᱦᱚᱛᱚᱫ ᱠᱩᱯᱤ
ᱦᱮᱸ ᱦᱮᱸ ᱤᱱᱟᱹ ᱠᱚ ᱤᱱᱟᱹ ᱠᱚᱛᱚᱵᱮᱱ ᱞᱟᱜᱟᱣ ᱟᱠᱟᱫᱟ ᱥᱮ ᱵᱟᱝ?
ᱦᱳᱭ ᱚᱱᱟ ᱠᱚᱫᱚ ᱨᱚᱦᱚᱭ ᱦᱩᱭᱩᱜ ᱜᱮᱭᱟ ᱠᱚᱢ ᱧᱚᱜ ᱠᱟᱹᱴᱤᱡ ᱢᱟᱱᱮ ᱚᱲᱟᱜ ᱡᱚᱢ ᱞᱮᱠᱟ᱾
ᱨᱚᱦᱚᱭ ᱦᱩᱭᱩᱜ ᱠᱟᱱ ᱜᱮᱭᱟ ᱛᱚ? ᱦᱮᱸ ᱾ ᱫᱤᱭᱮ ᱯᱚᱨ ᱪᱤᱜ ᱞᱮᱠᱟ ᱦᱩᱭᱩᱜ ᱛᱟᱦᱮᱱᱟ ᱵᱷᱟᱜᱤ ᱜᱮᱥᱮ
ᱵᱮᱥ ᱵᱟᱲᱟᱜ ᱜᱮ ᱦᱩᱭᱩᱜ ᱜᱮᱭᱟ, ᱟᱫᱚ ᱫᱟᱜ ᱥᱚᱢᱚᱥᱥᱟ ᱫᱚ ᱟᱞᱤᱧ ᱥᱮᱫ ᱫᱚ ᱵᱟᱹᱱᱩᱜ-ᱟ ᱢᱤᱱᱤ ᱠᱚ ᱦᱮᱱᱟᱜ ᱜᱮᱭᱟ ᱾
ᱚ ᱛᱚ ᱢᱤᱱᱤ ᱯᱟᱢ ᱛᱮ ᱵᱷᱟᱜᱤ ᱥᱩᱵᱤᱛᱟ ᱟᱯᱮ ᱢᱚᱱᱮ ᱦᱚᱭ ᱢᱟᱱᱮ ᱥᱮᱞᱳ ᱯᱟᱢ ᱥᱮ ᱢᱤᱱᱤ ᱯᱟᱢ ᱠᱚᱛᱮ ᱯᱮ ᱯᱟᱢᱟ ᱵᱷᱟᱜᱤ ᱜᱮ ᱯᱟᱢᱯ ᱵᱷᱟᱜᱤ ᱜᱮ ᱛᱚᱵᱮ ᱪᱟᱥ ᱫᱚ ᱦᱩᱭᱩᱜ ᱜᱮᱭᱟ ᱚᱱᱟ ᱛᱮᱫᱚ ᱾ ᱛᱚ ᱟᱹᱞᱤᱧ ᱫᱚ ᱱᱚᱸᱰᱮ ᱫᱚ ᱠᱟᱴᱤᱡ ᱞᱟᱴᱩ ᱯᱟᱢᱯ ᱛᱮᱜᱮ ᱢᱤᱱᱤ ᱯᱟᱢᱯ ᱠᱚᱦᱚᱸ ᱢᱮᱱᱟᱜ-ᱟ, ᱚᱱᱟ ᱯᱟᱢᱯ ᱠᱚᱛᱮ ᱜᱮ ᱪᱟᱥ ᱵᱟᱲᱟ ᱫᱚ ᱦᱩᱭᱩᱜ ᱛᱟᱦᱮᱱᱟ ᱾ ᱟᱨ ᱵᱟᱨᱚ ᱢᱟᱥ ᱜᱮ ᱯᱨᱟᱭ ᱪᱟᱥ ᱵᱟᱥ ᱫᱚ ᱥᱟᱠᱥᱚᱵᱽᱡᱤ ᱫᱚ ᱨᱚᱦᱚᱭ ᱜᱮ ᱦᱩᱭᱩᱜ-ᱟ ᱾ ᱚᱱᱟ ᱠᱚᱫᱚᱞᱤᱧ ᱨᱚᱦᱚᱭ ᱠᱟᱜ ᱨᱚᱦᱚᱭ ᱜᱮᱭᱟ ᱟᱨ ᱵᱷᱟᱹᱜᱤ
ᱟᱫᱚ ᱜᱚᱝᱠᱮ ᱞᱮᱭᱮᱜᱼᱟ ᱞᱤᱧ ᱟᱫᱚ ᱪᱟᱥᱵᱟᱥ ᱨᱮᱫᱚ ᱥᱚᱵᱽᱡᱤ ᱨᱮᱫᱚ ᱪᱮᱫ ᱪᱮᱫ ᱠᱚ ᱵᱤᱱ ᱨᱚᱦᱚᱭ ᱜᱮᱭᱟ?
ᱦᱮᱸ?
ᱟᱨ ᱥᱚᱵᱡᱽᱤ ᱨᱮᱫᱚ ᱪᱮᱫ ᱠᱚᱵᱤᱱ ᱨᱚᱦᱚᱭ ᱜᱮᱭᱟ?
ᱨᱚᱦᱚᱭ ᱫᱚ ᱦᱩᱭ ᱠᱟᱱᱟ ᱮᱠᱷᱚᱱ ᱫᱚ ᱜᱷᱟᱝᱜᱽᱨᱟ ᱵᱷᱚᱨᱵᱷᱚᱴᱤ ᱵᱷᱟᱹᱜᱤ ᱜᱮ ᱨᱚᱦᱚᱭ ᱦᱩᱭ ᱟᱠᱟᱱᱟ ᱯᱨᱟᱭ᱾ ᱫᱩᱥᱚ ᱛᱤᱱᱥᱚ ᱴᱤ ᱢᱟᱱᱮ ᱤᱭᱟᱹᱞᱤᱧ ᱠᱚᱨᱟᱣ ᱟᱠᱟᱫᱟ, ᱯᱨᱟᱭ ᱞᱟᱭᱤᱱ ᱯᱨᱟᱭ ᱟᱥᱤᱴᱤ ᱱᱚᱵᱽᱵᱚᱭᱴᱤ ᱟᱹᱥᱤᱱ ᱤᱭᱟᱹ ᱞᱤᱧ ᱞᱟᱜᱟᱣ ᱟᱠᱟᱫᱟ᱾ ᱞᱟᱭᱤᱱ ᱯᱨᱟᱭ᱾
ᱦᱮᱸ ᱟᱠᱷᱨᱤᱧ ᱞᱟᱹᱜᱤᱡ ᱦᱚᱸ ᱟᱨ ᱚᱲᱟᱜ ᱡᱚᱢ ᱵᱟᱲᱟ ᱦᱚᱸ ᱦᱩᱭᱩᱜ ᱜᱮᱭᱟ, ᱚᱱᱟ ᱠᱚᱜᱮ᱾
ᱵᱮᱥ ᱜᱮ ᱛᱟᱦᱞᱮ ᱚᱲᱟᱜ ᱡᱚᱢ ᱦᱚᱸ ᱟᱠᱷᱨᱤᱧ ᱦᱚᱸ᱾
ᱦᱮᱸ?
ᱢᱮᱱᱫᱟ ᱞᱤᱧ ᱵᱷᱟᱜᱮ ᱜᱮ ᱮᱱᱛᱮ ᱟᱨᱠᱤ ᱚᱲᱟᱜ ᱡᱚᱢ ᱞᱮᱠᱟ ᱦᱚᱸ ᱟᱨᱠᱤ ᱵᱤᱱ ᱪᱟᱥᱫᱟ ᱟᱨ ᱟᱠᱷᱨᱤᱧ
ᱦᱮᱸ ᱟᱠᱷᱨᱤᱧ ᱦᱚᱸ᱾ ᱦᱮᱸᱫᱚ ᱟᱠᱷᱨᱤᱧ ᱦᱚᱸ ᱚᱱᱟᱜᱮ᱾
ᱟᱵᱤᱱ ᱫᱚ ᱛᱟᱦᱞᱮ ᱚᱝᱠᱟ ᱚᱱᱛᱮ ᱫᱚ ᱪᱮᱫ ᱛᱮᱯᱮ ᱞᱚᱥᱚᱫ ᱜᱮᱭᱟ, ᱴᱨᱟᱠ ᱴᱟᱨ ᱥᱮ ᱱᱟᱦᱮᱞ ᱛᱮᱜᱮ ᱠᱚ ᱞᱚᱥᱚᱫ ᱜᱮᱭᱟ ᱟᱯᱮ ᱥᱮᱫ ᱫᱚ?
ᱠᱮᱜ ᱩᱸ ᱴᱟᱠᱴᱟᱨ ᱛᱮᱜᱮ᱾
ᱚ ᱱᱮᱛᱟᱨ ᱢᱟ ᱜᱚᱴᱟ ᱜᱮ ᱴᱨᱟᱠᱴᱟᱨ ᱛᱮᱜᱮ ᱠᱚ ᱞᱚᱥᱚᱫ ᱮᱫᱟ ᱵᱟᱝ ᱠᱷᱟᱡ
ᱚᱱᱟ᱾
ᱟᱫᱚ ᱜᱚᱝᱠᱮ ᱟᱫᱚ ᱡᱚᱢ ᱵᱟᱲᱟ ᱠᱚᱫᱚ ᱦᱳᱭ ᱟᱠᱟᱱᱟ ᱥᱮ ᱵᱟᱝ? ᱜᱚᱝᱠᱮ ᱞᱟᱹᱭ ᱮᱫᱟᱞᱤᱧ, ᱡᱚᱢ ᱵᱟᱲᱟ ᱦᱳᱭ ᱟᱠᱟᱱᱟ?
ᱢᱮᱱᱟᱜᱼᱟ
ᱦᱮᱞᱳ᱾
ᱦᱮᱸ ᱢᱮᱱᱫᱟᱞᱤᱧ ᱟᱴ ᱵᱟᱡᱮ ᱥᱮᱫ ᱚᱱᱠᱟ ᱡᱚᱢ ᱵᱟᱲᱟ ᱦᱩᱭᱩᱜ-ᱟ ᱦᱟᱸᱜ᱾
ᱚ᱾ ᱱᱤᱛ ᱫᱚ ᱚᱲᱟᱜ ᱱᱤᱛ ᱫᱚ ᱚᱲᱟᱜ ᱠᱚᱨᱮᱜ ᱜᱮ᱾
ᱦᱮᱸ ᱱᱤᱛ ᱫᱚ ᱚᱲᱟᱜ ᱜᱮ ᱚᱱᱮ ᱪᱟᱥ ᱚᱱᱛᱮ ᱵᱟᱹᱫᱽ ᱥᱮᱫ ᱠᱟᱢᱤ ᱦᱮᱡ ᱦᱩᱭ ᱠᱟᱱᱟ᱾ ᱫᱚ ᱟᱨ ᱱᱤᱛᱚᱜ ᱫᱚ ᱚᱲᱟᱜ ᱠᱚᱨᱮ ᱜᱮ᱾
ᱚ ᱟᱫᱚ ᱵᱟᱭᱨᱮ ᱥᱮᱫ ᱫᱚ ᱳᱰᱳᱠ ᱠᱚ ᱵᱟᱝ ᱦᱳᱭᱳᱜ ᱠᱟᱱ ᱜᱮᱭᱟ?
ᱵᱟᱭᱨᱮ ᱥᱮᱫ ᱵᱚᱞᱛᱮ ᱵᱟᱭᱨᱮ ᱠᱟᱢᱤ?
ᱵᱟᱭᱨᱮ ᱫᱟᱬᱟᱱ ᱠᱚ ᱦᱟᱱᱛᱮ ᱡᱟᱦᱟᱸ ᱥᱮᱫ?
ᱦᱮᱸ ᱟᱭᱢᱟ ᱡᱟᱭᱜᱟ ᱞᱤᱧ ᱫᱟᱬᱟᱣ ᱟᱠᱟᱫᱟ ᱫᱟᱬᱟ ᱞᱮᱠᱟᱱ ᱫᱚ ᱜᱚᱴᱟ, ᱜᱚᱴᱟ ᱜᱮ ᱩᱸ ᱯᱨᱟᱭ ᱴᱩᱨ ᱠᱚᱨᱤᱧ ᱫᱟᱬᱟᱣ ᱠᱟᱜᱼᱟ ᱵᱷᱟᱜᱤ ᱜᱮ᱾
ᱚ ᱟᱵᱚ ᱱᱚᱛᱮ ᱯᱚᱨᱚᱵᱽ ᱠᱚᱵᱤᱱ ᱫᱟᱬᱟᱭ ᱜᱮᱭᱟ ᱥᱮ ᱵᱟᱝ ᱯᱟᱴᱟᱵᱤᱸᱷᱟᱹ ᱯᱚᱨᱚᱵᱽ ᱠᱚ?
ᱯᱟᱛᱟ ᱵᱤᱸᱰᱷᱟᱹ ᱯᱚᱨᱚᱵᱽ ᱠᱚᱫᱚᱞᱤᱧ ᱪᱟᱞᱟᱣ ᱦᱮᱡ ᱟᱠᱟᱱ ᱜᱮᱭᱟ ᱵᱟᱨ ᱫᱷᱟᱣ, ᱜᱟᱱ᱾
ᱦᱚᱸ᱾ ᱱᱮᱥ ᱦᱚᱸᱵᱤᱱ ᱪᱟᱞᱟᱜ ᱜᱮᱭᱟ ᱱᱟᱦᱟᱜ᱾
ᱱᱟᱦᱟᱜ ᱥᱚᱢᱚᱭ ᱚᱠᱛᱚ ᱞᱤᱧ ᱧᱟᱢ ᱠᱷᱟᱱ ᱫᱚᱞᱤᱧ ᱪᱟᱞᱟᱜᱼᱟ ᱪᱮᱫᱟᱜ ᱵᱟᱝ ᱱᱤᱥᱪᱳᱭ ᱪᱟᱞᱟᱜ ᱦᱩᱭᱩᱜᱼᱟ᱾ ᱟᱨ ᱯᱟᱛᱟᱵᱤᱰᱟᱹ ᱯᱟᱛᱟ ᱠᱚᱫᱚ ᱟᱵᱚ ᱥᱟᱱᱛᱟᱲ ᱥᱚᱢᱟᱡᱽ ᱨᱮᱱᱟᱜ ᱯᱟᱛᱟ ᱡᱮᱢᱚᱱ ᱱᱚᱜᱼᱚᱭ ᱵᱩᱨᱩ ᱯᱟᱛᱟ᱾ ᱤᱭᱟᱹ ᱯᱟᱛᱟ ᱚᱱᱟ ᱠᱚᱫᱚ ᱧᱮᱞ ᱟᱹᱜᱩ ᱠᱚᱫᱚ ᱫᱚᱨᱠᱟᱨ ᱜᱮᱭᱟ ᱥᱮ᱾
ᱦᱩᱸ᱾
ᱦᱩᱸ᱾
ᱟᱫᱚ ᱫᱟᱜ ᱡᱟᱹᱲᱤ ᱱᱚᱝᱠᱟ ᱤᱭᱟᱹ ᱠᱟᱫ ᱫᱚᱭ
ᱦᱮᱸ ᱱᱚᱜᱚᱭ ᱱᱮᱥᱜᱮ ᱫᱟᱜ ᱡᱟᱹᱲᱤᱭ ᱠᱟᱣᱫᱟ ᱚ ᱪᱟ ᱱᱮᱥ ᱫᱚ ᱡᱟᱹᱱᱤᱡ ᱠᱷᱟᱱ ᱵᱟᱹᱞᱤᱧ ᱪᱟᱞᱟᱣ ᱫᱟᱲᱮᱭᱟᱜ-ᱟ᱾ ᱦᱤᱡᱩᱜ ᱠᱷᱟᱱ ᱵᱚᱪᱷᱚᱨ ᱥᱮᱫ ᱞᱤᱧ ᱧᱮᱞᱟ ᱪᱟᱞᱟᱣ ᱦᱤᱡᱩᱜ ᱦᱩᱭᱩᱜ-ᱟ ᱮᱠᱷᱚᱱ ᱪᱟᱞᱟᱣ ᱦᱮᱡ ᱠᱟᱱᱟᱞᱤᱧ ᱦᱩᱸ ᱪᱟᱥ ᱠᱟᱹᱢᱤ ᱛᱚ ᱦᱚᱜᱚᱭ ᱦᱮᱸ ᱜᱟᱡᱫᱮ ᱵᱮᱥᱛᱚ ᱵᱟᱠᱷᱟᱱ ᱫᱚ ᱪᱮᱫ ᱵᱮᱱ ᱢᱮᱱᱟ ᱱᱚᱣᱟ ᱫᱚ ᱵᱮᱥᱛᱚ ᱨᱮᱱᱟᱜ ᱠᱟᱹᱢᱤ ᱠᱟᱱ ᱜᱮᱭᱟ ᱟᱨ ᱱᱤᱭᱟᱹᱜᱮ ᱥᱤᱡᱤᱱ ᱜᱮ ᱢᱤᱫ ᱥᱤᱡᱤᱱ ᱜᱮᱵᱚᱱ ᱪᱟᱥᱟ ᱱᱚᱛᱮ ᱫᱚ ᱟᱫᱚ ᱟᱵᱮᱱ ᱫᱚ ᱵᱟᱨ ᱥᱤᱡᱤᱱ ᱵᱮᱱ ᱪᱟᱥ ᱛᱮ?
ᱦᱳᱭ ᱟᱞᱮ ᱱᱚᱛᱮ ᱨᱮᱫᱚ ᱵᱟᱨ ᱥᱤᱡᱤᱱ ᱜᱮ ᱪᱟᱥ ᱦᱩᱭᱩᱜ ᱜᱮᱭᱟ ᱚᱱᱟ ᱫᱷᱚᱨᱚᱱ ᱢᱤᱫ ᱥᱤᱡᱤᱱ ᱞᱮ ᱪᱟᱥᱟ ᱟᱨ ᱥᱮᱨᱢᱟ ᱫᱟᱜ ᱛᱮ ᱱᱚᱜᱚᱭ ᱟᱥᱟᱲ ᱵᱚᱸᱜᱟ ᱞᱮ ᱪᱟᱥ ᱜᱮᱭᱟ ᱟᱨ ᱫᱷᱚᱨᱚᱱ ᱱᱟᱦᱟᱜ ᱚᱱᱟ ᱢᱤᱱᱤ ᱫᱟᱜ ᱠᱚᱛᱮᱞᱮ ᱨᱚᱦᱚᱭ ᱜᱮᱭᱟ
ᱦᱩᱸ ᱟᱫᱚ ᱟᱞᱩ ᱠᱚ ᱪᱮᱫ ᱞᱮᱠᱟ ᱯᱮ ᱨᱚᱦᱚᱭ ᱟᱠᱟᱜ-ᱟ ᱪᱮᱫ ᱞᱮᱠᱟ ᱨᱟᱠᱟᱵ ᱮᱱᱟ ᱥᱟᱹᱨᱩ ᱠᱚ ᱪᱮᱫ ᱞᱮᱠᱟ ᱯᱮ ᱨᱚᱦᱚᱭ ᱞᱮᱜ-ᱟ?
ᱟᱫᱚ ᱟᱞᱩ ᱟᱞᱩ ᱪᱟᱥᱢᱟ ᱟᱞᱮ ᱫᱚ ᱡᱟᱹᱥᱛᱤ ᱵᱟᱹᱱᱩᱜ-ᱟ ᱟᱞᱮ ᱫᱚ ᱦᱳᱲᱳ ᱪᱟᱥᱜᱮ ᱡᱟᱹᱥᱛᱤ ᱟᱫᱚ ᱟᱞᱩ ᱫᱚ ᱠᱟ ᱫᱚᱥ ᱠᱟᱴᱷᱟ ᱜᱟᱱ ᱨᱚᱦᱚᱭ ᱦᱩᱭᱩᱜ ᱜᱮᱭᱟ ᱟᱫᱚ ᱵᱮᱥᱴᱷᱤᱠ ᱦᱚᱸ ᱛᱟᱦᱮᱱ ᱜᱮᱭᱟ ᱚᱲᱟᱜ ᱡᱚᱢ ᱞᱮᱠᱟ ᱜᱚᱝᱠᱮ ᱴᱩᱨ ᱠᱚ ᱦᱩᱭᱞᱱᱟ
ᱛᱚ ᱟᱨ ᱫᱤᱭᱮ ᱯᱚᱨ ᱱᱚᱜᱚᱭ ᱥᱟᱹᱨᱩ ᱠᱚᱯᱮ ᱪᱟᱥ ᱜᱮ ᱛᱟᱦᱮᱱ ᱛᱮ ᱟᱯᱮ ᱫᱚ ᱚᱱᱛᱮ ᱵᱷᱟᱹᱜᱤ ᱫᱚᱢᱮ ᱥᱮᱞᱚ ᱫᱟᱜ ᱠᱚᱛᱮ ᱢᱮᱱᱟᱜ-ᱟ ᱵᱚᱨᱥᱟ ᱥᱩᱨᱩ ᱡᱟᱦᱟ ᱚᱨ ᱱᱮᱜ ᱨᱮᱯᱚ ᱞᱟ ᱵᱟᱲᱟᱭᱮᱜ ᱛᱟᱦᱮᱱ ᱵᱷᱟᱜᱤ ᱜᱮ ᱦᱩᱭᱩᱜ ᱛᱟᱦᱮᱱᱟ ᱯᱩᱪᱩ ᱠᱚ
ᱦᱩᱭᱩᱜ ᱜᱮᱭᱟ ᱥᱟᱨᱩ ᱪᱟᱥ ᱦᱚᱸ ᱦᱩᱭᱩᱜ ᱜᱮᱭᱟ ᱛᱟᱨᱯᱚᱨᱮ ᱥᱟᱝ ᱟᱞᱩ ᱠᱚ
ᱦᱳᱭ
ᱟᱯᱮ ᱚᱱᱛᱮ ᱟᱯᱮ ᱚᱱᱛᱮ ᱫᱚ ᱪᱮᱫᱞᱮᱠᱟ ᱪᱟᱥᱵᱟᱥ ᱫᱚ ᱟᱞᱩ ᱠᱚᱨᱮᱱᱟᱜ?
ᱟᱞᱮ ᱠᱚᱨᱮᱱᱟᱜ ᱥᱮ ᱥᱩᱵᱤᱫᱟ ᱫᱚ ᱵᱟᱝ ᱦᱩᱭᱩᱜ-ᱟ ᱱᱚᱣᱟ ᱫᱚ ᱟᱞᱮ ᱫᱚ ᱰᱷᱤᱦᱟᱹᱛ ᱧᱚᱜ ᱜᱮᱭᱟᱞᱮ ᱱᱚᱣᱟ ᱠᱚᱨᱮ ᱫᱚ ᱮᱴᱟᱜ ᱪᱟᱥ ᱫᱚ ᱵᱟᱝ ᱠᱟᱹᱢᱤᱭᱟ ᱵᱟᱱ ᱯᱩᱠᱷᱨᱤ ᱵᱷᱚᱨᱥᱟ ᱢᱮᱱᱟᱜ ᱞᱮᱭᱟ ᱮᱠᱷᱚᱱ ᱟᱨ ᱠᱟᱹᱴᱤᱡ ᱜᱟᱰᱟ ᱢᱩᱰᱩ ᱦᱚᱸ ᱵᱟᱹᱱᱩᱜ-ᱟ ᱡᱮ ᱚᱸᱰᱮ ᱠᱷᱚᱱ ᱫᱟᱜ ᱵᱮᱱ ᱦᱟᱛᱟᱣᱟ ᱞᱟᱹᱴᱩ ᱰᱮᱢ ᱴᱮᱢ ᱛᱟᱦᱮᱱ ᱠᱷᱟᱱ ᱥᱮ ᱞᱟᱹᱴᱩ ᱤᱭᱟᱹ ᱠᱚ ᱛᱟᱦᱮᱱᱟ ᱛᱚᱞ ᱜᱟᱰᱟ ᱛᱚᱞ ᱠᱚ ᱛᱚᱵᱮ ᱠᱷᱟᱱ ᱥᱩᱵᱤᱛᱟ ᱠᱚᱜ-ᱟ ᱦᱳᱭ ᱚᱱᱟ ᱜᱮᱛᱚ ᱵᱟᱹᱱᱩᱜ-ᱟ
ᱦᱩᱸ ᱛᱟᱨᱯᱚᱨᱮ ᱚᱱᱛᱮ ᱟᱫᱚ ᱦᱟᱹᱠᱩ ᱠᱚ ᱟᱥᱟᱲ ᱵᱚᱸᱜᱟ ᱢᱟ ᱞᱟᱜᱟᱣ ᱠᱟᱜ ᱫᱟᱜ ᱡᱟᱹᱲᱤ ᱫᱚᱢᱮ ᱛᱚᱠᱟ ᱫᱚ ᱦᱟᱠᱩ ᱠᱚ ᱪᱮᱫ ᱞᱮᱠᱟ ᱵᱤᱱ ᱥᱟᱵᱮᱫ ᱠᱚᱣᱟ ᱥᱮ ᱵᱟᱝ?
ᱦᱟᱹᱠᱩ ᱠᱚᱫᱚ ᱚᱠᱟ ᱨᱮᱵᱮᱱ ᱥᱟᱵ ᱠᱚᱣᱟ ᱚᱱᱠᱟ ᱫᱟᱜ ᱵᱟᱝ ᱯᱟᱲᱟᱣ ᱟᱠᱟᱱ ᱛᱟᱞᱮᱭᱟ ᱵᱟᱱ ᱯᱩᱠᱷᱨᱤ ᱦᱚᱸ ᱢᱚᱡᱽ ᱛᱮ ᱟᱹᱣᱨᱤ ᱯᱮᱨᱮᱡᱚᱜ ᱛᱟᱞᱮᱭᱟ ᱮᱱᱠᱟ ᱵᱟᱹᱭᱦᱟᱹᱲ ᱨᱮ ᱫᱟᱜ ᱞᱟᱜᱟᱣ ᱠᱟᱱᱛᱮ ᱦᱟᱞᱠᱟ ᱥᱟᱞᱠᱟ ᱱᱚᱜᱚᱭ ᱪᱟᱥ ᱞᱮ ᱫᱷᱩᱨᱟᱹᱣ ᱠᱟᱜ-ᱟ
ᱦᱩᱸ
ᱫᱤᱭᱮ ᱯᱚᱨ ᱦᱟᱹᱠᱩ ᱵᱮᱱ ᱢᱮᱱᱫᱟ ᱦᱟᱹᱠᱩ ᱫᱚ ᱟᱹᱞᱤᱧ ᱫᱚ ᱥᱟᱵ ᱫᱚᱞᱤᱧ ᱥᱟᱵ ᱠᱚᱜᱮᱭᱟ ᱟᱹᱞᱤᱧ ᱵᱟᱱ ᱢᱮᱱᱟᱜ ᱛᱟᱹᱞᱤᱧᱟ ᱨᱮ ᱵᱟᱨᱭᱟ ᱜᱟᱱ ᱚᱱᱟ ᱨᱮᱜᱮᱞᱤᱧ ᱪᱟᱥᱵᱟᱥ ᱠᱚᱣᱟ ᱟᱫᱚ ᱟᱹᱞᱤᱧ ᱫᱚ ᱵᱟᱨᱚ ᱢᱟᱥ ᱜᱮ ᱦᱟᱹᱠᱩ ᱨᱮᱱᱟᱜ ᱫᱚ ᱚᱥᱩᱵᱤᱫᱟ ᱵᱟᱹᱱᱩᱜ-ᱟ ᱟᱭᱢᱟᱞᱤᱧ ᱡᱚᱢ ᱠᱚᱜᱮᱭᱟ ᱟᱹᱞᱤᱧ ᱫᱚ ᱦᱟᱹᱠᱩ ᱫᱚ
ᱟᱥᱟ ᱛᱮ ᱥᱟᱵᱠᱚᱣᱟ ᱞᱤᱧ ᱦᱮᱸ ᱚᱝᱠᱟ ᱪᱟᱥ ᱦᱩᱭᱩᱜ ᱠᱟᱱ ᱛᱟᱦᱮᱱ ᱜᱮᱭᱟ ᱦᱟᱹᱠᱩ ᱞᱤᱧ ᱪᱟᱥ ᱠᱚᱣᱟ ᱯᱨᱟᱭ ᱢᱤᱫᱴᱮᱱ ᱢᱟᱨᱟᱝ ᱵᱟᱱ ᱜᱮ ᱢᱮᱱᱟᱜ ᱛᱟᱹᱞᱤᱧᱟ ᱟᱨᱼᱼ ᱟᱱᱮ ᱚᱱᱟ ᱰᱟᱠ ᱛᱮᱜᱮᱞᱤᱧ ᱫᱚᱦᱚ ᱠᱟᱫᱟ ᱢᱤᱫᱴᱮᱱ ᱜᱟᱱ ᱫᱚ ᱵᱟᱠᱤ ᱫᱚ ᱚᱲᱟᱜ ᱨᱮᱱᱟᱜ ᱢᱮᱱᱟᱜ ᱛᱟᱞᱮᱭᱟ ᱵᱟᱨᱭᱟ ᱫᱚ᱾ ᱟᱫᱚ ᱚᱱᱟ ᱨᱮᱜᱮ ᱪᱟᱥ ᱠᱚᱛᱮ ᱵᱷᱟᱜᱤ ᱜᱮ᱾ ᱵᱷᱟᱜᱤ ᱱᱤᱛᱚᱝ ᱮᱠᱷᱚᱱ ᱦᱟᱠᱩ ᱫᱚ ᱢᱟᱱᱮ ᱵᱷᱟᱜᱤ ᱠᱳᱣᱟᱞᱤᱴᱤ ᱨᱮᱱ ᱵᱟᱠᱚ ᱟᱹᱜᱩᱭᱮᱜ ᱠᱚᱣᱟ᱾ ᱠᱷᱟᱱ ᱵᱷᱟᱜᱤ ᱪᱟᱥ ᱛᱟᱦᱮᱸ ᱠᱟᱱᱟ ᱡᱚᱛᱚ ᱪᱟᱥ ᱨᱮᱜᱮ ᱞᱟᱵᱷ ᱛᱟᱦᱮᱸ ᱠᱟᱱᱟ ᱵᱷᱟᱜᱤ ᱜᱮ᱾ ᱪᱮᱫ ᱮᱢ ᱢᱮᱱᱟ ᱱᱩᱠᱩᱼᱼ ᱫᱩ ᱱᱚᱢᱵᱚᱨᱚᱜ ᱠᱟᱱᱟ ᱠᱚ ᱮᱠᱷᱚᱱ ᱦᱟᱹᱠᱩ ᱦᱚᱸ ᱪᱮᱫ ᱵᱮᱱ ᱢᱮᱱᱟ ᱵᱟᱠᱚ ᱦᱚᱸ ᱞᱟᱹᱴᱩᱜ ᱠᱟᱱᱟ ᱮᱠᱷᱚᱱ᱾ ᱮᱠᱷᱚᱱ ᱚᱱᱟᱨᱮ ᱞᱟᱵᱷ ᱛᱟᱦᱮᱱ ᱠᱟᱱ ᱛᱟᱦᱮᱸᱱᱟ ᱵᱷᱟᱜᱤ ᱮᱠᱷᱚᱱ ᱠᱚᱢ ᱟᱠᱟᱱᱟ᱾
ᱦᱳᱭ ᱛᱚ᱾
ᱟᱨ ᱢᱟᱨᱟᱝ ᱫᱟᱜ ᱫᱚ ᱵᱟᱝ ᱦᱩᱭ ᱠᱟᱱᱟ ᱱᱮᱥ ᱫᱚ ᱟᱥᱟ ᱠᱚᱨᱮ ᱡᱟᱹᱱᱤᱡ ᱠᱷᱟᱱ ᱵᱟᱠᱚ ᱫᱟᱹᱲᱟ᱾ ᱵᱩᱱᱱᱟᱹ ᱨᱮ ᱫᱚᱢᱮ ᱠᱚ ᱫᱟᱹᱲᱮᱫ ᱛᱟᱦᱮᱱᱟ ᱟᱨ ᱵᱟᱹᱭ ᱵᱟᱹᱭᱦᱟᱹᱲᱼᱼ ᱨᱮ ᱨᱮᱱᱟᱜ ᱤᱭᱟᱹ ᱥᱮ ᱜᱟᱹᱰᱭᱟᱹ ᱥᱮ ᱞᱤᱧ ᱫᱚᱦᱚ ᱞᱮᱫᱟ᱾
ᱦᱳᱭ᱾
ᱚᱱᱟᱜᱮ ᱵᱷᱟᱜᱮ ᱵᱷᱟᱜᱤ ᱠᱚ ᱦᱩᱭᱩᱜᱼᱟ ᱵᱷᱟᱜᱤ ᱜᱮᱠᱚᱼᱼ ᱦᱩᱭᱩᱜ-ᱟ ᱦᱟᱹᱠᱩ ᱫᱚᱠᱚ ᱦᱩᱭᱩᱜᱼᱟ ᱮᱠᱫᱚᱢ ᱢᱟᱨᱟᱝ ᱠᱚ ᱞᱟᱹᱴᱩᱜᱼᱟ ᱯᱟᱸᱪ-ᱪᱷᱚ ᱠᱤᱞᱳ ᱫᱷᱟᱹᱵᱤᱱ᱾
ᱵᱟᱵᱟ ᱨᱮ!
ᱟᱫᱚ ᱵᱚᱪᱷᱚᱨ ᱫᱤᱱ ᱯᱟᱸᱪ ᱵᱚᱪᱷᱚᱨ ᱯᱚᱨ ᱪᱷᱚ ᱵᱚᱪᱚᱨ ᱨᱮᱱ ᱦᱟᱹᱠᱩ ᱫᱚ ᱪᱮᱫᱟᱜ ᱵᱟᱠᱚ ᱞᱟᱹᱴᱩᱜᱼᱟ ᱫᱚᱦᱚ ᱢᱟᱹᱨᱤ ᱠᱚ ᱠᱷᱚᱡ᱾
ᱟᱪᱪᱷᱟ ᱟᱪᱪᱷᱟ ᱟᱪᱪᱷᱟ᱾
ᱟᱫᱚ ᱫᱚᱦᱚ ᱢᱟᱨᱮ ᱠᱚ ᱦᱩᱭᱩᱜ ᱛᱟᱦᱮᱱᱟ᱾
ᱚ᱾ ᱛᱟᱯᱚᱢᱨᱚ ᱜᱚᱝᱠᱮ ᱫᱟᱬᱟᱱ ᱠᱚ ᱪᱟᱞᱟᱣ ᱫᱚᱵᱧ ᱠᱩᱥᱤᱭᱟᱜ ᱜᱮᱭᱟ ᱛᱟᱦᱚᱞᱮ ᱱᱮᱥ ᱫᱚ ᱟᱫᱚᱼᱼ
ᱪᱮᱫ ᱞᱮᱠᱟ ᱵᱤᱱ ᱫᱟᱲᱮᱠᱮᱜᱼᱟ ᱵᱩᱨᱩ ᱵᱚᱸᱜᱟ ᱠᱚ ᱛᱟᱨᱯᱚᱨᱮ ᱚᱱᱮ ᱤᱭᱟᱹ ᱥᱟᱹᱜᱩ ᱢᱮᱞᱟ ᱠᱚ ᱡᱟᱦᱟᱸ ᱦᱩᱭᱮᱱ ᱛᱟᱵᱚᱱᱟ᱾
ᱦᱩᱸ ᱫᱟᱬᱟ ᱫᱚ ᱮᱠᱷᱚᱱ ᱫᱚ ᱱᱤᱭᱟᱹ ᱫᱷᱟᱣ ᱫᱚ ᱥᱚᱢᱚᱭ ᱵᱟᱞᱤᱧ ᱧᱟᱢ ᱞᱮᱫᱟ᱾ ᱩᱸ ᱫᱟᱨᱮ ᱠᱚᱫᱚ ᱢᱟᱜᱽ ᱢᱚᱬᱮ ᱵᱚᱸᱜᱟ ᱵᱩᱨᱩ ᱜᱮᱞᱤᱧ ᱪᱟᱞᱟᱣ ᱞᱮᱱᱟ ᱚᱱᱟ ᱠᱚᱜᱮᱞᱤᱧ ᱡᱚᱢ ᱵᱟᱲᱟ ᱠᱮᱫᱮᱜᱼᱟ᱾ ᱵᱷᱟᱜᱮᱼᱼ
ᱜᱚᱴᱟᱭ ᱚᱱᱟᱜᱮ ᱱᱮᱥ ᱠᱚᱫᱚᱧ ᱵᱟᱹᱞᱤᱧ ᱵᱟᱹᱠᱤ ᱫᱚ ᱵᱟᱹᱞᱤᱧᱼᱼ ᱛᱟᱲᱟᱛᱟᱲᱤ ᱠᱟᱫᱟ ᱱᱮᱥ ᱫᱚ ᱚᱲᱟᱜ ᱨᱮ ᱠᱟᱹᱢᱤ ᱵᱮᱥᱛᱚᱜ ᱞᱤᱧ ᱛᱟᱦᱮᱸ ᱠᱟᱱᱟ ᱵᱟᱠᱷᱟᱱ ᱚᱱᱟ ᱠᱚᱫᱚ ᱟᱹᱰᱤᱞᱤᱧ ᱨᱟᱹᱥᱠᱟᱹᱜ ᱜᱮᱭᱟ᱾ ᱵᱟᱝᱢᱟ ᱱᱚᱜᱼᱚᱭᱼᱼ
ᱫᱟᱜ ᱡᱟᱯᱩᱛ ᱨᱮ ᱚᱠᱟ ᱥᱮᱛ ᱵᱤᱱ ᱚᱰᱩᱠᱼᱼ ᱠᱚᱜᱼᱟ ᱱᱮᱛᱟᱨ ᱢᱟ ᱯᱩᱴᱠᱟᱹᱢᱩᱴᱠᱟᱹ ᱦᱚᱸ ᱩᱱᱟᱹᱜ ᱵᱟᱠᱚ ᱡᱟᱱᱟᱢᱚᱜ ᱠᱟᱱᱟ ᱧᱮᱞᱮᱫ ᱠᱚᱣᱟᱞᱤᱧ᱾
ᱦᱩᱸ ᱟᱵᱮᱱ ᱫᱚ ᱡᱟᱹᱱᱤᱡ ᱠᱷᱟᱱ ᱵᱤᱨ ᱫᱤᱥᱚᱢᱼᱼ
ᱟᱞᱤᱧ ᱢᱟᱼᱼ ᱟᱹᱞᱤᱧ ᱢᱟ ᱵᱤᱨ ᱢᱟ ᱵᱮᱥᱤ ᱥᱟᱺᱜᱤᱧ ᱫᱚ ᱵᱟᱝ ᱢᱟᱱᱮ ᱵᱟᱡᱟᱨ ᱫᱚ ᱵᱟᱡᱟᱨ ᱜᱮᱞᱤᱧ ᱯᱟᱲᱟᱜᱼᱟ᱾
ᱦᱩᱸ᱾
ᱟᱫᱚ ᱵᱤᱨ ᱫᱚ ᱵᱮᱥᱤ ᱥᱟᱹᱜᱤᱧ ᱫᱚ ᱵᱟᱝ ᱚᱱᱠᱟ ᱫᱚᱥ ᱵᱟᱨᱚ ᱠᱤᱞᱳᱢᱤᱴᱟᱨ ᱦᱩᱭᱩᱜᱼᱟ᱾
ᱦᱳᱭ᱾
ᱯᱮᱲᱟ ᱯᱟᱹᱲᱦᱟᱹ ᱠᱚ ᱦᱮᱱᱟᱜ ᱠᱚᱜᱮᱭᱟ ᱚᱰᱮ ᱪᱟᱞᱟᱣ ᱠᱟᱛᱮᱜ ᱦᱟᱸᱜᱼᱼ ᱟᱹᱜᱩᱭ ᱦᱩᱭᱩᱜ ᱜᱮᱭᱟ ᱯᱩᱴᱠᱟᱹ ᱛᱟᱱᱟᱜ ᱟᱫᱚ ᱱᱮᱥ ᱫᱚ ᱩᱱᱟᱹᱜ ᱴᱟ ᱵᱟᱝ ᱞᱚᱠᱷᱚ ᱦᱩᱭ ᱠᱟᱱᱟ᱾
ᱱᱮᱥ ᱫᱚ ᱡᱟᱹᱱᱤᱡ ᱠᱷᱟᱱ ᱱᱮᱥ ᱫᱚ ᱵᱷᱟᱹᱜᱤ ᱵᱟᱝ ᱦᱩᱭ ᱠᱟᱱᱟ᱾ ᱩᱞ ᱯᱮᱲᱟ ᱠᱚ ᱱᱤᱢ ᱫᱟᱨᱟ ᱠᱚ ᱟᱹᱜᱩ ᱵᱟᱲᱟ ᱦᱚᱴᱚ ᱠᱟᱜ ᱠᱟᱱ ᱛᱟᱦᱮᱱᱟ ᱢᱤᱫᱵᱟᱨ ᱯᱩᱴᱠᱟᱹ ᱱᱮᱥ ᱫᱚ ᱵᱟᱝᱠᱚ ᱧᱩᱢ ᱵᱟᱲᱟᱭᱮᱫᱟ ᱯᱩᱴᱠᱟᱹ ᱢᱟᱹᱴᱠᱟᱹ ᱵᱟᱝ ᱦᱩᱭ ᱠᱟᱱᱟ ᱠᱚ ᱢᱮᱱᱫᱟ᱾ ᱩᱱᱟᱹᱜ ᱫᱟᱜ ᱵᱟᱝ ᱞᱟᱜᱟᱣ ᱠᱟᱱᱟ ᱥᱮ ᱱᱚᱛᱮ ᱫᱚ᱾
ᱛᱟᱨᱯᱚᱨᱮᱛᱮ ᱚᱱᱮ ᱩᱫ ᱠᱩᱦᱚᱸ ᱢᱤᱫ ᱴᱮᱱ ᱵᱟᱝ ᱡᱚᱢ ᱨᱮᱵᱮ ᱵᱷᱟᱵ ᱟ᱾
ᱦᱩᱸ
ᱡᱟᱦᱟ ᱱᱟᱜ ᱜᱮᱵᱮᱱ ᱞᱟᱹᱭ ᱠᱟᱴᱠᱚᱢ ᱛᱮᱱᱟᱜ ᱩᱜ ᱛᱟᱱᱟᱜ ᱵᱟᱝ ᱧᱟᱢ ᱠᱟᱱᱟ᱾
ᱵᱟᱝ ᱧᱟᱧᱟᱢ ᱠᱟᱱᱟ ᱵᱚᱞᱮ ᱵᱟᱝ ᱧᱟᱯᱟᱢ ᱠᱟᱱᱟ ᱚᱱᱟ ᱠᱚ ᱡᱚᱛᱚᱭ᱾ ᱪᱮᱫ ᱢᱮᱱᱟ ᱱᱮᱛᱟᱨ ᱡᱚᱛᱚ ᱠᱤᱪᱷᱩ ᱢᱟᱱᱮ ᱪᱟᱵᱟ ᱤᱫᱤᱜ ᱠᱟᱱᱟ ᱟᱥᱛᱮ ᱠᱚᱨᱛᱮ ᱠᱚᱨᱛᱮ᱾ ᱥᱮᱫᱟᱭ ᱢᱟᱲᱟᱝ ᱨᱮ ᱡᱮᱢᱚᱱ ᱧᱟᱢᱚᱜ ᱠᱟᱱᱟᱜ ᱠᱟᱱ ᱛᱟᱦᱮᱱᱟ ᱱᱮᱛᱟᱨ ᱫᱚ ᱠᱚᱢ ᱟᱠᱟᱱᱟ ᱡᱚᱛᱚ ᱡᱤᱱᱤᱥ ᱜᱮ᱾
ᱡᱟᱹᱥᱛᱤ ᱡᱚᱛᱚ ᱜᱮ ᱠᱚᱢᱠᱟᱱᱟ ᱱᱮᱛᱟᱨ ᱫᱚ᱾
ᱦᱩᱸ
ᱱᱮᱛᱟᱨ ᱫᱤᱱ ᱫᱚ ᱛᱟᱞᱮ ᱰᱩᱵᱩᱜ
ᱦᱳᱭ ᱟᱨ ᱟᱹᱞᱤᱧ ᱞᱤᱧ ᱢᱮᱱᱫᱟ ᱥᱚᱨᱦᱟᱭ ᱯᱚᱨᱚᱵᱽ ᱠᱚᱨᱮ ᱵᱮᱱ ᱠᱩᱥᱤᱭᱜ-ᱟ ᱥᱮ ᱵᱟᱝ? ᱮᱱᱮᱡ ᱥᱮᱨᱮᱧ ᱫᱚ᱾
ᱦᱮᱸ ᱠᱷᱩᱥᱤ ᱜᱮᱭᱟᱞᱤᱧ᱾
ᱦᱳᱭ ᱫᱤᱭᱮ ᱵᱮᱱ ᱨᱩᱥᱤᱠᱟ ᱧᱚᱜ ᱜᱮᱭᱟᱵᱮᱱ ᱡᱟᱹᱱᱤᱡ ᱠᱷᱟᱱ?
ᱦᱮᱸ ᱨᱩᱥᱤᱠᱟᱜ ᱜᱮᱭᱟᱞᱤᱧ ᱯᱚᱨᱚᱵᱽ ᱠᱚ ᱨᱩ ᱵᱟᱲᱟ ᱜᱮᱭᱟᱞᱤᱧ᱾ ᱴᱟᱢᱟᱠ ᱠᱚ ᱛᱩᱢᱫᱟᱜ ᱠᱚ᱾
ᱚ ᱫᱤᱭᱮ ᱯᱚᱨ ᱪᱮᱫ ᱵᱚᱸᱜᱟ ᱵᱮᱱ ᱥᱚᱨᱦᱟᱭᱚᱜ ᱛᱮ ᱟᱯᱮᱫᱚ ᱚᱱᱛᱮ ᱫᱚ?
ᱩᱱ ᱚᱠᱛᱚ ᱥᱚᱨᱟ